ᱡᱚᱦᱟᱨ ᱜᱮ ᱜᱚᱝᱠᱮ ᱦᱮᱸ᱾ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ
ᱪᱮᱠᱟ ᱫᱚ ᱦᱟᱸᱜ ᱪᱮᱫ ᱦᱚᱸ ᱵᱟᱝ ᱱᱚᱜᱼᱚᱭ ᱱᱤᱛᱚᱜ ᱜᱮ ᱦᱟᱸᱜ ᱟᱞᱮᱭᱟᱜ ᱢᱳᱲ ᱥᱮᱱ ᱪᱟᱞᱟᱣ ᱦᱩᱭ ᱞᱮᱱᱟ, ᱟᱨ ᱱᱤᱛᱚᱜ ᱜᱮ ᱱᱚᱜᱚᱭ ᱨᱩᱣᱟᱹᱲ ᱦᱮᱡ ᱦᱩᱭ ᱱᱟ᱾
ᱚ ᱨᱩᱣᱟᱹᱲ ᱦᱮᱡ ᱦᱩᱭ
ᱟᱯᱮ ᱠᱚ ᱪᱮᱫ ᱠᱚᱯᱮ ᱪᱤᱠᱟᱹ ᱵᱟᱲᱟᱭᱮᱫ ᱛᱟᱵᱚᱱᱟ ᱛᱟᱦᱚᱞᱮ?
ᱟᱞᱮ ᱫᱚ ᱱᱚᱜᱼᱚᱭ ᱫᱩᱲᱩᱵ ᱵᱟᱲᱟ ᱦᱩᱭ ᱠᱟᱱᱟ ᱱᱤᱛᱚᱜ ᱫᱟᱜ ᱠᱮᱫᱟᱭ ᱫᱟᱜ ᱠᱚ ᱯᱷᱟᱸᱠ ᱠᱮᱫᱟ ᱛᱟᱦᱚᱞᱮ ᱨᱮᱭᱟᱲ ᱨᱮᱭᱟᱲ ᱵᱩᱡᱷᱟᱹᱜ ᱠᱟᱱᱟ ᱛᱟᱦᱚᱞᱮ ᱵᱟᱭᱨᱮ ᱠᱚᱨᱮ ᱫᱩᱲᱩᱵ ᱦᱩᱭ ᱠᱟᱱᱟ᱾
ᱚ ᱟᱪᱪᱷᱟ ᱟᱪᱪᱷᱟ ᱟᱨ ᱛᱟᱦᱮᱞᱮ ᱚᱱᱠᱟ ᱫᱚ ᱦᱚᱲᱢᱚ ᱡᱤᱣᱤ ᱠᱚ ᱪᱮᱫ ᱞᱮᱠᱟ ᱱᱟᱯᱟᱭ ᱜᱮᱭᱟ ᱥᱮ
ᱦᱮᱸ ᱦᱚᱲᱢᱚ ᱡᱤᱣᱤ ᱠᱚᱫᱚ ᱱᱟᱯᱟᱭ ᱜᱮ᱾
ᱟᱪᱪᱷᱟ ᱟᱪᱪᱷᱟ ᱟᱨ ᱛᱟᱦᱚᱞᱮ ᱚᱱᱠᱟ ᱫᱚ ᱛᱮᱦᱮᱧ ᱮ ᱫᱟᱜ ᱠᱮᱜᱼᱟ ᱟᱯᱮᱥᱮᱫ ᱫᱚ ᱵᱟᱝ
ᱦᱮᱸ ᱫᱟᱜ ᱠᱮᱫ ᱜᱮᱭᱟᱭ ᱢᱟᱡᱟᱱ ᱠᱷᱚᱱ ᱟᱨᱠᱤ ᱢᱟᱡᱟᱱ ᱵᱮᱲᱟ ᱠᱷᱚᱱᱮ ᱫᱟᱜ ᱮᱫ ᱛᱟᱦᱮᱸᱫ
ᱟᱪᱪᱷᱟ ᱟᱪᱪᱷᱟ ᱟᱞᱮ ᱥᱮᱫ ᱢᱟ ᱜᱚᱝᱠᱮ ᱪᱮᱫ ᱵᱤᱱ ᱞᱟᱹᱭᱟ ᱫᱟᱜ ᱜᱮ ᱵᱟᱭ ᱫᱟᱜ ᱟᱞᱮ ᱠᱟᱱᱟ
ᱚ ᱵᱟᱵᱟ ᱟᱯᱮᱫᱚ ᱵᱤᱨ ᱫᱤᱥᱚᱢ ᱥᱮ ᱵᱤᱞᱟᱹᱛ ᱫᱤᱥᱚᱢ ᱟᱯᱮ ᱫᱚ
ᱟᱞᱮ ᱫᱚ ᱚᱱᱠᱟ ᱫᱚ ᱵᱤᱨ ᱫᱤᱥᱚᱢ ᱠᱟᱱᱟᱞᱮ᱾
ᱚ ᱟᱪᱪᱷᱟ ᱟᱞᱮ ᱦᱚᱸ ᱵᱤᱨ ᱫᱤᱥᱚᱢ ᱜᱮ
ᱟᱪᱪᱷᱟ ᱪᱷᱟ ᱪᱷᱟ᱾ ᱦᱚᱭ ᱛᱟᱦᱚᱞᱮ ᱚᱱᱠᱟ ᱢᱟᱻ ᱟᱯᱮ ᱦᱚᱸ ᱛᱟᱦᱚᱞᱮ ᱵᱤᱨ ᱫᱤᱥᱚᱢ ᱚᱱᱠᱟ ᱫᱚ ᱚᱲᱟᱜ ᱠᱷᱚᱱ ᱛᱤᱱᱟᱹᱜ ᱡᱷᱟᱹᱞ ᱨᱮ ᱚᱱᱠᱟ ᱵᱤᱨ ᱫᱚ ᱢᱮᱱᱟᱜ ᱛᱟᱯᱮᱭᱟ ᱛᱟᱦᱚᱞᱮ
ᱵᱤᱨ ᱨᱮᱫᱚ ᱢᱟᱱᱮ ᱡᱟᱦᱟᱸ ᱠᱷᱟᱹᱨᱟᱹᱭ ᱦᱮᱸᱥᱮ ᱠᱷᱟᱹᱨᱟᱹᱭ ᱠᱷᱚᱱ ᱢᱚᱴᱟᱼᱢᱩᱴᱤ ᱯᱚᱧᱪᱟᱥ ᱢᱤᱴᱟᱨ ᱤᱱᱠᱟᱹ ᱜᱮ ᱚᱱᱠᱟ ᱠᱷᱟᱱᱜᱮ ᱵᱤᱨ ᱟᱞᱮ ᱥᱮᱫ ᱫᱚ ᱢᱟᱱᱮ ᱵᱤᱨ ᱤᱭᱟᱹ ᱨᱮᱜᱮ ᱡᱟᱯᱟᱜ ᱨᱮᱜᱮ ᱚᱲᱟᱜ ᱛᱟᱞᱮ ᱫᱚ ᱟᱨ ᱚᱱᱮ ᱵᱤᱨ ᱫᱷᱟᱨᱮ ᱨᱮᱜᱮ ᱟᱨ
ᱢᱟᱱᱮ ᱦᱟᱸᱜ ᱮᱠᱫᱚᱢ ᱜᱮ ᱥᱟᱺᱜᱤᱧ ᱫᱚ ᱵᱟᱭ ᱥᱟᱺᱜᱤᱧᱟ ᱥᱮ ᱪᱮᱫ ᱞᱮᱠᱟ?
ᱵᱟᱝ ᱵᱟᱝ ᱮᱠᱫᱚᱢ ᱥᱟᱺᱤᱧ ᱫᱚ ᱵᱟᱝ, ᱢᱟᱱᱮ ᱥᱩᱨ ᱨᱮᱜᱮ ᱵᱤᱨᱤ ᱫᱚ ᱟᱨᱠᱤ
ᱟᱪᱪᱷᱟ ᱟᱪᱪᱷᱟ ᱟᱨ ᱛᱟᱦᱮᱞᱮ ᱚ ᱚᱱᱟ ᱵᱤᱨ ᱨᱮ ᱡᱩᱫᱤ ᱚᱱᱠᱟᱱᱟᱜ ᱡᱚ ᱵᱤᱞᱤ ᱠᱚᱨᱮᱱᱟᱜ ᱠᱟᱛᱷᱟ ᱡᱩᱫᱤ ᱞᱤᱧ ᱨᱚᱲᱟ ᱪᱮ ᱛᱟᱦᱚᱞᱮ ᱚᱠᱟ ᱞᱮᱠᱟᱱᱟᱜ ᱡᱚᱵᱤᱞᱤ ᱠᱚ ᱧᱮᱞ ᱧᱟᱢᱚᱜ ᱜᱮᱭᱟ ᱚᱱᱟ ᱵᱤᱨ ᱨᱮ?
ᱟᱞᱮ ᱥᱮᱫ ᱤᱭᱟᱹ ᱛᱮᱹᱨᱮᱹᱞ ᱛᱟᱨᱚᱵ, ᱢᱟᱱᱮ ᱡᱷᱚᱛᱚ ᱞᱮᱠᱟ ᱜᱮ ᱟᱨᱠᱤ ᱢᱮᱞᱮᱫ
ᱟᱪᱪᱷᱟ ᱪᱷᱟ ᱪᱷᱟ, ᱚᱱᱠᱟ ᱫᱚ ᱛᱟᱦᱚᱞᱮ
ᱠᱚᱢ ᱢᱮᱱᱟᱜᱼᱟ ᱡᱷᱚᱛᱚ ᱞᱮᱠᱟ ᱜᱮ ᱢᱮᱱᱟᱜᱼᱟ ᱟᱞᱮ ᱥᱮᱫ ᱫᱚ᱾
ᱦᱳᱭ ᱦᱳᱭ ᱛᱟᱦᱚᱞᱮ ᱚᱱᱠᱟ ᱫᱚ ᱦᱟᱸᱜ ᱛᱟᱨᱚᱵᱽ ᱠᱚᱦᱚᱸ ᱢᱮᱱᱟᱜ ᱜᱮᱭᱟ ᱵᱟᱝ
ᱦᱮᱸ ᱛᱟᱨᱚᱵ ᱠᱚᱦᱚᱸ ᱢᱮᱱᱟᱜ ᱜᱮᱭᱟ
ᱦᱚᱭ ᱟᱫᱚ ᱚᱱᱠᱟ ᱜᱮ ᱛᱟᱨᱚᱯ ᱡᱟᱝ ᱢᱟ ᱟᱠᱷᱨᱤᱧᱚᱜᱼᱟ ᱪᱮᱛᱟ ᱞᱟᱹᱭᱟᱠᱚ ᱟᱫᱚ ᱪᱮᱜ ᱞᱮᱠᱟ ᱟᱠᱷᱨᱤᱧ ᱵᱟᱰᱟᱭᱟ ᱯᱮ ᱥᱮ ᱵᱟᱝ
ᱦᱮᱸ ᱛᱟᱨᱚᱵ ᱡᱟᱝᱢᱟ ᱟᱹᱠᱷᱨᱤᱧ ᱫᱚ ᱟᱞᱮ ᱫᱚᱚ ᱵᱟᱞᱮ ᱟᱹᱠᱷᱨᱤᱧ ᱜᱮᱭᱟ ᱛᱚ ᱢᱟᱱᱮ ᱟᱞᱮᱚ ᱫᱚ ᱵᱤᱨ ᱫᱤᱥᱚᱢ ᱫᱚ ᱢᱟᱱᱮ ᱟᱠᱷᱨᱤᱧ ᱵᱚᱞᱛᱮ ᱫᱚ ᱚᱱᱠᱟ ᱫᱚ ᱩᱱᱟᱹᱜ ᱠᱷᱩᱵ ᱮᱠᱴᱟ ᱵᱮᱥᱤ ᱫᱚ ᱵᱟᱹᱱᱩᱜᱼᱟ ᱛᱟᱨᱵ ᱫᱟᱨᱮ ᱫᱚ᱾ ᱢᱟᱱᱮ ᱠᱚᱢ ᱧᱚᱜ ᱢᱮᱱᱟᱜᱼᱟ ᱟᱫᱚ ᱟᱠᱷᱨᱤᱧ ᱫᱚ ᱵᱟᱠᱚ ᱟᱹᱷᱨᱤᱧ ᱜᱮᱭᱟ ᱟᱞᱮᱥᱮᱫ ᱫᱚ ᱢᱟᱱᱮ ᱚᱱᱟᱫᱚ ᱵᱟᱹᱧ ᱞᱟᱹᱭ ᱫᱟᱲᱮᱜ ᱠᱟᱱᱟ ᱠᱟᱱᱟ ᱡᱮ ᱟᱠᱷᱨᱤᱧ ᱜᱮᱭᱟ ᱠᱚ ᱥᱮ ᱵᱟᱝ? ᱠᱤᱱᱛᱩ ᱟᱞᱮ ᱥᱮᱫ ᱫᱚ ᱵᱟᱠᱚ ᱟᱠᱷᱨᱤᱧ ᱜᱮᱭᱟ᱾
ᱦᱳᱭ ᱦᱳᱭ ᱟᱫᱚ ᱚᱱᱟ ᱦᱚᱸ ᱠᱟᱛᱷᱟ ᱠᱟᱱ ᱜᱮᱭᱟ ᱡᱟᱹᱥᱛᱤ ᱡᱩᱫᱤ ᱵᱟᱝ ᱛᱟᱦᱮᱱᱟ ᱟᱫᱚ ᱟᱹᱠᱷᱨᱤᱧᱟᱢ ᱚᱠᱟ ᱠᱷᱚᱱ ᱦᱚᱭ ᱛᱟᱦᱚᱞᱮ ᱚᱱᱠᱟ ᱫᱚ ᱦᱟᱸᱜ ᱡᱚᱢ ᱵᱟᱲᱟ ᱞᱟᱹᱜᱤᱫ ᱫᱚ ᱦᱮᱱᱟᱜ ᱟᱠᱟᱫ ᱛᱟᱯᱮ ᱜᱮᱭᱟ
ᱦᱮᱸ ᱡᱚᱢ ᱵᱟᱲᱟ ᱞᱟᱹᱜᱤᱫ ᱫᱚ ᱢᱮᱱᱟᱜ ᱜᱮᱭᱟ
ᱦᱳᱭ, ᱦᱳᱭ᱾
ᱟᱹᱠᱷᱨᱤᱧ ᱩᱱᱟᱹᱜ ᱫᱚ ᱵᱟᱹᱱᱩᱜᱼᱟ ᱟᱹᱠᱷᱨᱤᱧ ᱞᱟᱹᱜᱤᱫ ᱛᱮᱫᱚ
ᱦᱳᱭ ᱦᱳᱭ ᱟ ᱛᱟᱦᱚᱞᱮ ᱵᱤᱨ ᱨᱮ ᱚᱱᱠᱟ ᱫᱚ ᱡᱟᱱᱣᱟᱨ ᱠᱚ ᱪᱮᱫ ᱞᱮᱠᱟ ᱧᱮᱞ ᱧᱟᱢ ᱵᱟᱲᱟᱜ ᱜᱮᱭᱟ ᱠᱚ ᱥᱮ ᱵᱟᱝ ᱜᱮ
ᱦᱮᱸ ᱦᱮᱸ ᱦᱮᱸ ᱢᱟᱨᱟᱜ ᱠᱚ ᱢᱮᱱᱟᱜ ᱠᱚᱜᱮᱭᱟ ᱜᱟᱡᱮ ᱡᱟᱹᱥᱛᱤ ᱜᱮ ᱢᱟᱨᱟᱜ ᱛᱩᱭᱩ ᱠᱚ
ᱚ
ᱟᱹᱭᱩᱵ ᱠᱟᱱ ᱥᱮ ᱚᱱᱮ ᱩᱱᱠᱩᱣᱟᱜ ᱨᱟᱜ ᱫᱚᱢ ᱟᱸᱡᱚᱢ ᱜᱮᱭᱟ ᱟᱨ ᱢᱟᱡᱟᱱ ᱵᱮᱲᱟ ᱫᱚ ᱫᱟᱜ ᱞᱟᱦᱟ ᱫᱚ ᱢᱩᱭᱩᱨ ᱠᱩ ᱫᱚ ᱠᱚ ᱨᱟᱜᱽ ᱜᱮᱭᱟ ᱢᱟᱨᱟᱜ ᱠᱚᱫᱚ ᱟᱨᱠᱤ
ᱦᱳᱭ ᱦᱳᱭ ᱟᱫᱚ ᱚᱱᱠᱟ ᱫᱚ ᱢᱟᱱᱮ ᱥᱩᱠᱨᱤ ᱠᱚ ᱧᱮᱞ ᱧᱟᱢ ᱵᱟᱲᱟᱠᱚ ᱥᱮ ᱵᱟᱝ
ᱦᱮᱸ ᱥᱩᱠᱨᱤ ᱢᱟ ᱧᱮᱞ ᱧᱟᱢ ᱵᱚᱞᱛᱮ ᱫᱚ ᱢᱟᱱᱮ ᱵᱤᱨ ᱡᱚᱠᱷᱚᱱ ᱥᱮᱸᱫᱽᱨᱟ ᱠᱚᱞᱮ ᱪᱟᱞᱟᱜ ᱜᱮᱭᱟ ᱡᱚᱠᱷᱚᱱ ᱯᱟᱧᱪᱟ ᱩᱰᱩᱠ ᱛᱚᱠᱷᱚᱱ ᱠᱚ ᱴᱷᱤᱠ ᱠᱚᱧ ᱧᱟᱢᱟ ᱟᱨᱠᱤ ᱢᱟᱱᱮ ᱮᱢᱱᱤ ᱡᱚᱫᱤ ᱥᱟᱵᱷᱟᱵᱤᱠ ᱤᱭᱟᱹ ᱠᱚᱢ ᱪᱟᱞᱟᱜ ᱜᱮᱭᱟ ᱢᱟᱱᱮ ᱜᱩᱯᱤ ᱴᱩᱯᱤ ᱠᱚ ᱟᱨᱠᱤ ᱜᱩᱯᱤ ᱴᱩᱯᱤ ᱠᱚᱨᱮ ᱠᱚ ᱧᱟᱢ ᱵᱟᱲᱟ ᱠᱚᱜᱮᱭᱟ ᱢᱟᱨᱦᱟᱣ ᱠᱩ ᱟᱨᱠᱤ
ᱚ ᱚ ᱟᱨ ᱛᱟᱦᱚᱞᱮ ᱚᱱᱠᱟ ᱫᱚ ᱥᱮᱸᱫᱽᱨᱟ ᱠᱟᱛᱮᱜ ᱜᱚᱡ ᱟᱹᱜᱩ ᱵᱟᱲᱟ
ᱦᱮᱸ ᱦᱮᱸ ᱦᱮᱸ ᱜᱚᱡ ᱟᱹᱜᱩ ᱵᱟᱲᱟ ᱠᱟᱜ ᱠᱚᱣᱟ ᱜᱮᱞᱮ
ᱚ
ᱟᱫᱚ ᱱᱤᱛᱚᱜ ᱫᱚ ᱜᱚᱴᱟ ᱫᱤᱱ ᱥᱮᱸᱫᱽᱨᱟ ᱠᱚ ᱵᱟᱞᱮ ᱪᱟᱞᱟᱣ ᱟᱠᱟᱱᱟ ᱱᱚᱜ ᱪᱟᱥᱵᱟᱥ ᱟᱨᱟᱢᱵᱚ ᱦᱩᱭ ᱟᱠᱟᱱᱟ ᱥᱮ
ᱦᱳᱭ ᱦᱳᱭ ᱦᱳᱭ
ᱤᱱᱟᱹ ᱠᱷᱟᱹᱛᱤᱨ ᱛᱮ ᱟᱫᱚ ᱵᱟᱝ ᱤᱭᱟᱹ ᱦᱩᱭ ᱠᱟᱱᱟ ᱛᱟᱦᱚᱞᱮ ᱟᱯᱮ ᱫᱚ ᱢᱟᱱᱮ ᱥᱮᱸᱫᱽᱨᱟ ᱠᱚᱫᱚ ᱯᱮ ᱪᱟᱞᱟᱜ ᱜᱮᱭᱟ ᱥᱮ ᱵᱟᱝ?
ᱦᱳᱭ ᱟᱞᱮ ᱦᱚᱸ ᱪᱟᱞᱟᱣ ᱫᱚᱞᱮ ᱪᱟᱞᱟᱜ ᱜᱮᱭᱟ, ᱟᱫᱚ ᱟᱞᱮᱭᱟᱜ ᱟᱞᱮ ᱦᱚᱸ ᱚᱱᱠᱟ ᱫᱚ ᱥᱩᱨ ᱥᱩᱨ ᱜᱮ ᱢᱟᱱᱮ ᱚᱲᱟᱜ ᱠᱷᱚᱱ ᱥᱩᱨ ᱨᱮᱜᱮ ᱚᱱᱠᱟ ᱫᱚ ᱵᱤᱨ ᱦᱮ ᱟᱠᱟᱫ ᱦᱳᱭ ᱟᱫᱚ ᱚᱱᱠᱟ ᱫᱚ ᱦᱟᱸᱜ ᱪᱟᱞᱟᱣ ᱫᱚ ᱪᱟᱞᱟᱣ ᱵᱟᱲᱟᱜ ᱜᱮᱭᱟ ᱠᱚ ᱟᱫᱚ ᱤᱧ ᱫᱚ ᱦᱟᱸᱜ ᱩᱱᱟᱹᱜ ᱡᱟᱹᱥᱛᱤ ᱫᱚ ᱵᱟᱹᱧ ᱪᱟᱞᱟᱣ ᱟᱠᱟᱱᱟ᱾
ᱚ
ᱟᱨ ᱥᱩᱠᱨᱤ ᱫᱚ ᱚᱱᱠᱟ ᱡᱟᱹᱥᱛᱤ ᱵᱟᱠᱚ ᱧᱟᱢᱚᱜᱼᱟ ᱛᱚ ᱡᱟᱦᱟᱸ ᱛᱤᱱᱟᱹᱜ ᱤᱥ ᱠᱚᱨᱮ ᱠᱚ ᱦᱮᱡ ᱜᱚᱫᱚᱜ ᱠᱷᱟᱱ ᱢᱟᱱᱮ ᱟᱹᱭᱠᱟᱹᱣ ᱵᱟᱲᱟ ᱞᱮᱠᱚ ᱠᱷᱟᱱᱡ ᱫᱚ ᱵᱟᱠᱚ ᱛᱟᱭᱚᱢᱚᱜ ᱜᱮᱭᱟ ᱚᱠᱚᱭ ᱦᱚᱸ
ᱦᱮᱸ ᱦᱮᱸ ᱠᱟᱛᱷᱟ ᱢᱟ
ᱦᱳᱭ ᱛᱟᱦᱚᱞᱮ ᱚᱱᱠᱟ ᱫᱚ ᱵᱤᱨ ᱠᱚᱨᱮ ᱦᱟᱹᱛᱤ ᱠᱚ ᱵᱟᱠᱚ ᱦᱮᱡ ᱵᱟᱲᱟ ᱟᱯᱮ ᱜᱮᱭᱟ?
ᱵᱟᱝ - ᱵᱟᱝ ᱟᱞᱮᱫᱚ ᱦᱟᱹᱛᱤ ᱫᱚ ᱦᱟᱲᱟᱢ ᱠᱚᱠᱚ ᱞᱟᱹᱭ ᱠᱮᱭᱟ ᱞᱟᱹᱭ ᱟᱠᱚ ᱞᱟᱦᱟ ᱛᱮ ᱢᱟ ᱦᱟᱹᱛᱤ ᱠᱚ ᱦᱤᱡᱩᱜ ᱦᱮᱡ ᱵᱟᱲᱟᱜ ᱠᱟᱱ ᱛᱟᱦᱮᱸᱜ ᱢᱟᱱᱮ ᱟᱞᱮ ᱥᱮᱫ᱾ ᱱᱮᱛᱟᱨ ᱫᱚ ᱦᱟᱹᱛᱤ ᱫᱚ ᱩᱠᱩᱨ ᱟᱞᱮ ᱦᱟᱨᱟ ᱵᱟᱲᱟ ᱠᱟᱛᱮᱫ ᱫᱚ ᱵᱟᱞᱮ ᱧᱮᱞᱧᱟᱢ ᱠᱟᱜ ᱠᱚᱣᱟ ᱦᱟᱹᱛᱤ ᱠᱚᱫᱚ᱾ ᱟᱨᱠᱤ
ᱚ ᱟᱪᱪᱷᱟ᱾
ᱢᱟᱱᱮ ᱞᱟᱦᱟ ᱛᱮᱫᱚ ᱠᱚ ᱦᱤᱡᱩᱜ ᱛᱟᱦᱮᱸᱜ ᱟᱫᱚ ᱱᱮᱛᱟᱨ ᱫᱚ ᱵᱟᱠᱚ ᱦᱤᱡᱩᱜ ᱠᱟᱱᱟ᱾
ᱚ ᱦᱚ ᱟᱪᱪᱷᱟ᱾
ᱦᱮᱸ
ᱟᱪᱪᱷᱟ ᱛᱟᱞᱦᱮ ᱚᱱᱠᱟ ᱫᱚ ᱟᱯᱮ ᱥᱮᱱ ᱫᱚ ᱞᱟᱹᱭ ᱠᱮᱭᱟᱢ ᱦᱟᱸᱜ ᱨᱚᱦᱚᱭ ᱠᱚᱫᱚ ᱚᱱᱠᱟ ᱫᱚ, ᱮᱦᱚᱵ ᱵᱟᱲᱟ ᱠᱟᱱ ᱜᱮᱭᱟ ᱵᱟᱝ ᱥᱮ?
ᱦᱳᱭ ᱦᱳᱭ
ᱛᱟᱦᱚᱞᱮ ᱡᱟᱹᱱᱤᱡ ᱪᱚᱝ ᱚᱱᱠᱟ ᱫᱚ ᱫᱟᱜ ᱡᱟᱹᱲᱤ ᱠᱚᱦᱚᱸ ᱟᱯᱮ ᱴᱚᱴᱷᱟ ᱠᱚᱨᱮ ᱫᱚ ᱡᱟᱹᱥᱛᱤ ᱧᱚᱜ ᱜᱮ ᱡᱟᱹᱱᱤᱡ ᱦᱩᱭ ᱟᱠᱟᱱᱟ?
ᱦᱮᱸ ᱫᱟᱜ ᱡᱟᱹᱲᱤ ᱢᱟ ᱡᱟᱹᱥᱛᱤ ᱫᱚ ᱩᱱᱟᱹᱜ ᱡᱟᱹᱥᱛᱤ ᱫᱚ ᱵᱟᱝ ᱦᱩᱭ ᱠᱟᱱᱟ, ᱳᱭ ᱫᱟᱜ ᱟᱞᱮ ᱠᱟᱱᱟᱭ ᱢᱚᱴᱟ ᱢᱩᱴᱤ ᱥᱟᱛ ᱫᱤᱱ ᱨᱮ ᱚᱭ ᱵᱟᱨ ᱜᱷᱚᱱᱴᱟ ᱜᱟᱱᱮ ᱫᱟᱜ ᱟᱞᱮ ᱠᱟᱱᱟ᱾
ᱚ - ᱚ
ᱢᱟᱱᱮ ᱵᱤᱠᱮᱞ ᱵᱮᱞᱟ ᱴᱟᱭᱤᱢ ᱜᱮ ᱫᱟᱜ ᱮᱫᱟᱭ ᱟᱨᱠᱤ ᱢᱤᱫ ᱜᱷᱟᱹᱲᱤᱡ ᱫᱟᱜ ᱮᱫᱟ ᱚᱱᱟ ᱛᱮ᱾ ᱚᱱᱟᱛᱮ ᱦᱟᱞᱠᱟ - ᱦᱟᱞᱠᱟ ᱦᱟᱞᱠᱟ - ᱦᱟᱞᱠᱟ ᱠᱟᱹᱢᱤ ᱠᱚᱦᱚᱸ ᱞᱟᱦᱟ ᱤᱫᱤ ᱦᱩᱭᱩᱜ ᱠᱟᱱᱟ᱾
ᱦᱚᱭ - ᱦᱚᱭ ᱟᱨ ᱱᱤᱛᱚᱜ ᱢᱟ ᱚᱱᱟ ᱪᱟᱥ-ᱵᱟᱥ ᱨᱮᱱᱟᱜ ᱫᱤᱱ ᱠᱟᱱ ᱜᱮᱭᱟ ᱥᱮ᱾ ᱥᱮ ᱟᱨ ᱵᱟᱝ ᱢᱟᱲᱟᱝ ᱤᱫᱤ ᱨᱮᱦᱚᱸ ᱵᱟᱭ ᱜᱟᱱᱚᱜ ᱠᱟᱱᱟ᱾
ᱦᱮᱸ ᱛᱟᱞᱦᱮ ᱟᱯᱮ ᱠᱚᱫᱚᱯᱮ ᱪᱟᱥ ᱫᱟᱥᱮ ᱵᱟᱝ
ᱟᱞᱮ ᱠᱚᱫᱚ ᱚᱱᱮ ᱦᱟᱸᱜ ᱩᱱᱟᱹᱜ ᱫᱟᱜ ᱡᱟᱹᱲᱤ ᱟᱞᱮ ᱥᱮᱱ ᱫᱚ ᱵᱟᱝ ᱦᱩᱭ ᱠᱟᱱᱟ ᱱᱤᱛ ᱫᱷᱟᱹᱨᱤᱡ ᱛᱮ
ᱚ ᱛᱟᱞᱦᱮ ᱛᱚᱞᱟ ᱠᱚᱫᱚ ᱯᱮ ᱜᱤᱰᱤᱭᱠᱟᱫᱟ ᱥᱮ ᱵᱟᱝ?
ᱦᱳᱭ ᱚᱱᱟ ᱠᱚᱫᱚ ᱦᱟᱸᱜ ᱨᱚᱦᱚᱲ ᱨᱮᱜᱮ ᱜᱤᱰᱤ ᱦᱩᱭ ᱠᱟᱱᱟ ᱚᱱᱟ ᱠᱚᱫᱚ ᱚᱢᱚᱱ ᱦᱚᱸ ᱚᱢᱚᱱ ᱟᱠᱟᱱ ᱜᱮᱭᱟ
ᱟᱪᱪᱷᱟ ᱢᱟᱱᱮ ᱫᱟᱜ ᱫᱟᱜ ᱨᱮᱜᱮ ᱯᱮ ᱠᱚᱭᱚᱜ ᱠᱟᱫᱟ ᱵᱟᱝ ᱫᱟᱜ ᱜᱮᱯᱮ ᱛᱟᱸᱜᱤ ᱠᱟᱫᱮᱭᱟ ᱦᱟᱸᱜ ᱠᱷᱟᱡ
ᱦᱳᱭ ᱦᱳᱭ ᱦᱳᱭ
ᱟᱫᱚ ᱚᱱᱟᱜᱮ ᱛᱤᱥᱠᱚᱛᱮᱭ ᱫᱟᱜ ᱮᱫᱟ ᱦᱮᱸ ᱵᱟᱠᱷᱟᱱ ᱛᱚᱞᱟ ᱠᱚ ᱞᱟᱹᱴᱩ ᱞᱟᱹᱴᱩ ᱦᱟᱨᱟᱭᱮᱱ ᱛᱟᱞᱮᱭᱟ ᱱᱤᱛ ᱫᱷᱟᱹᱨᱤᱡ ᱛᱮ ᱨᱚᱦᱚᱭ ᱦᱚᱸ ᱵᱟᱝᱞᱮ ᱫᱟᱲᱮᱭᱟᱜ ᱠᱟᱱᱟ
ᱦᱩᱸ ᱟᱫᱚ ᱡᱷᱚᱛᱚᱜᱮ ᱪᱟᱸᱫᱳ ᱵᱚᱸᱜᱟ ᱤᱭᱟᱹ ᱩᱯᱚᱨᱮ ᱱᱤᱨᱵᱷᱚᱨᱟᱭ ᱾ ᱛᱤᱥᱮ ᱫᱟᱜ ᱫᱟᱭ, ᱦᱩᱸ ᱛᱟᱦᱞᱮ ᱟᱯᱮ ᱫᱚ ᱢᱟᱱᱮ ᱱᱟᱦᱮᱞ ᱠᱚᱛᱮᱯᱮ ᱥᱤ ᱜᱮᱭᱟ ᱥᱮ ᱴᱟᱠᱴᱟᱨ ᱠᱚᱛᱮ ᱯᱮ ᱥᱤ ᱜᱮᱭᱟ ᱟᱯᱮ ᱫᱚ
ᱟᱞᱮ ᱫᱚ ᱚᱱᱠᱟ ᱫᱚ ᱟᱞᱮ ᱫᱚ ᱦᱟᱸᱜ ᱚᱱᱠᱟ ᱫᱚ ᱰᱟᱝᱨᱤ ᱠᱚᱫᱚ ᱢᱟᱲᱟᱝ ᱢᱟᱱᱮ ᱡᱟᱞᱟᱣᱟᱱ ᱥᱮᱨᱢᱟ ᱫᱚ ᱦᱟᱸᱜ ᱚᱱᱠᱟ ᱫᱚ ᱰᱟᱝᱨᱤ ᱛᱮᱜᱮᱞᱮ ᱮᱸ ᱥᱤ ᱵᱟᱲᱟ ᱞᱮᱜᱼᱟ, ᱛᱚᱵᱮ ᱱᱤᱭᱟᱹ ᱵᱟᱨ ᱫᱚ ᱦᱟᱸᱜ ᱚᱱᱮ ᱚᱱᱟ ᱮᱸ, ᱦᱩᱰᱤᱧ ᱦᱩᱰᱤᱧᱟᱜ ᱡᱟᱦᱟᱸ ᱥᱤᱭᱳᱜ ᱞᱟᱹᱜᱤᱫ ᱢᱮᱥᱤᱱ ᱧᱟᱢᱚᱜ ᱠᱟᱱᱟ ᱦᱮᱱ ᱴᱨᱟᱠᱴᱟᱨ ᱡᱟᱦᱟᱸ ᱠᱚ ᱢᱮᱛᱟᱜ ᱠᱟᱱ ᱠᱟᱱ ᱦᱳᱭ ᱚᱱᱟ ᱠᱚ ᱦᱟ ᱦᱟᱛᱟᱣ ᱦᱩᱭ ᱠᱟᱱᱟ ᱛᱚ ᱟᱫᱚ ᱱᱤᱭᱟᱹ ᱵᱟᱨ ᱫᱚ ᱦᱟᱸᱜ ᱚᱱᱟ ᱛᱮᱜᱮ ᱥᱤᱭᱟᱹᱧ ᱦᱟᱸᱜ, ᱥᱤ ᱦᱩᱭᱩᱜᱼᱟ ᱦᱟᱸᱜ ᱱᱤᱭᱟᱹ ᱵᱟᱨ ᱫᱚ
ᱚ ᱟᱪᱪᱷᱟ ᱟᱪᱪᱷᱟ
ᱦᱮᱸ
ᱵᱷᱟᱞᱤ ᱠᱟᱛᱷᱟ ᱜᱮ
ᱦᱳᱭ ᱟᱫᱚ ᱦᱟᱸᱜ ᱦᱟᱛᱟᱣ ᱛᱮᱫ ᱦᱟᱛᱟᱣ ᱦᱩᱭ ᱟᱠᱟᱱᱟ ᱟᱫᱚ ᱥᱤ ᱫᱚ ᱦᱟᱸᱟᱜ ᱟᱨᱮ ᱥᱤ ᱵᱤᱰᱟᱹᱣᱟ ᱪᱮᱫᱟᱜ ᱥᱮ ᱱᱚᱜ ᱚᱚᱭ ᱦᱟᱞᱮ ᱦᱟᱞᱮ ᱜᱮ ᱟᱹᱜᱩ ᱦᱩᱭ ᱠᱟᱱᱟ ᱠᱟᱱᱟ, ᱢᱤᱫ ᱥᱚᱯᱛᱟᱦᱚ ᱜᱟᱱ ᱡᱟᱹᱱᱤᱡ ᱦᱩᱭᱱᱟ
ᱦᱳᱭ -ᱦᱳᱭ ᱦᱩᱸ ᱾
ᱟᱨ ᱚᱝᱠᱟ ᱫᱚ ᱮᱴᱟᱜ ᱠᱚ ᱮᱴᱟᱜ ᱠᱚᱦᱚᱸ ᱧᱮᱞ ᱞᱮᱠᱚ ᱠᱷᱟᱡ ᱫᱚ ᱚᱱᱠᱟ ᱫᱚ ᱦᱟᱸᱜ ᱟᱞᱮ ᱴᱚᱴᱷᱟ ᱨᱮᱦᱚᱸ ᱡᱟᱹᱥᱛᱤ ᱠᱤᱪᱷᱩ ᱫᱚ ᱰᱟᱝᱨᱤ ᱠᱟᱰᱟ ᱱᱟᱦᱮᱞ ᱛᱮᱜᱮ ᱠᱚ ᱥᱤ ᱵᱟᱲᱟᱭ ᱜᱮᱭᱟ ᱾
ᱚ ᱟᱪᱪᱷᱟ ᱦᱩᱸ, ᱵᱷᱟᱞᱤ ᱠᱟᱛᱷᱟ
ᱦᱳᱭ ᱦᱳᱭ ᱟᱨ ᱛᱟᱞᱦᱮ ᱟᱯᱮ ᱠᱚᱫᱚ ᱢᱟᱱᱮ ᱪᱮᱫ ᱛᱮᱯᱮ ᱥᱤ ᱵᱟᱲᱟᱭ ᱜᱮᱭᱟ
ᱟᱞᱮᱚ ᱫᱚ ᱱᱮᱛᱟᱨ ᱫᱚ ᱤᱭᱟᱹ ᱛᱮᱜᱮᱞᱮ ᱥᱤᱭᱮᱫ ᱠᱚᱣᱟ ᱰᱟᱝᱨᱤ ᱛᱮᱜᱮ ᱰᱟᱝᱨᱤ ᱱᱟᱦᱮᱞ ᱛᱮᱜᱮ ᱚᱱᱟ ᱛᱮᱜᱮᱞᱮ ᱥᱤᱭᱟ
ᱚ, ᱚ ᱦᱳᱭ ᱦᱳᱭ
ᱦᱩᱸ ᱟᱨ ᱢᱟᱱᱮ ᱢᱟᱱᱮ ᱡᱩᱫᱤ ᱡᱟᱹᱥᱛᱤ ᱫᱟᱜ ᱧᱩᱚᱜᱟᱭ ᱦᱮᱸ ᱥᱮ ᱵᱟᱝ ᱡᱩᱫᱤ ᱩᱱ ᱥᱩᱢᱚᱭ ᱟᱨᱠᱤ ᱢᱟᱱᱮ ᱡᱩᱫᱤ ᱡᱟᱥᱛᱤ ᱫᱟᱜᱟᱭ ᱠᱤᱢᱵᱟ ᱤᱭᱟᱹ ᱚᱱᱟ ᱥᱤᱡᱤᱱ ᱡᱩᱫᱤ ᱠᱳᱱᱳ ᱯᱨᱚᱵᱽᱞᱮᱢ ᱦᱩᱭᱩᱜᱼᱟ ᱢᱟᱱᱮ ᱰᱟᱝᱨᱤ ᱠᱚᱣᱟᱜ ᱠᱳᱱᱳ ᱤᱭᱟᱹ ᱦᱩᱭᱩᱜᱼᱟ ᱛᱟᱞᱦᱮ ᱴᱨᱟᱠᱴᱟᱨ ᱠᱚᱛᱮ ᱜᱮᱞᱮ ᱥᱤ ᱦᱚᱪᱚᱭ ᱜᱮᱭᱟᱞᱮ
ᱚ
ᱦᱚᱸ
ᱟᱨ ᱛᱟᱞᱦᱮ ᱟᱯᱮ ᱦᱚᱸ ᱡᱚᱠᱷᱚᱱ ᱵᱤᱨ ᱫᱤᱥᱚᱢ ᱠᱟᱱᱟ ᱯᱮ ᱡᱟᱹᱱᱤᱡ ᱪᱚᱝ ᱟᱯᱮ ᱦᱚᱸ ᱚᱱᱠᱟ ᱫᱚ ᱥᱮᱨᱢᱟ ᱨᱮᱫᱚ ᱢᱤᱫ ᱫᱷᱟᱣ ᱜᱮ ᱡᱟᱤᱡ ᱯᱮ ᱪᱟᱥ ᱫᱟᱲᱮᱭᱟᱜ ᱜᱮᱭᱟ ᱵᱟᱝ ᱥᱮ
ᱦᱮᱸᱻᱦᱮᱸᱻᱦᱮᱸ ᱥᱮᱨᱢᱟ ᱨᱮ ᱢᱤᱫ ᱫᱷᱟᱣ ᱜᱮ ᱟᱞᱮ ᱫᱚ ᱾
ᱦᱳᱭ ᱦᱳᱭ ᱚᱱᱟ ᱫᱚ ᱢᱟᱱᱮ ᱟᱞᱮ ᱦᱚᱸ ᱵᱤᱨ ᱫᱤᱥᱚᱢ ᱜᱮᱥᱮ
ᱟᱛᱳ ᱨᱮ ᱦᱚᱲ ᱢᱮᱱᱟᱜ ᱠᱚᱣᱟ ᱢᱟᱱᱮ ᱩᱱᱠᱩ ᱵᱟᱨ ᱥᱮᱨᱢᱟ ᱜᱮᱠᱚ ᱪᱟᱥᱟ᱾ᱟᱫᱚ ᱚᱱᱟ ᱫᱷᱟᱨᱮ ᱫᱚ ᱠᱷᱮᱛ ᱵᱟᱹᱱᱩᱜ ᱛᱮ ᱟᱞᱮ ᱫᱚ ᱵᱟᱞᱮ ᱪᱟᱥ-ᱟ ᱾ᱢᱤᱫ ᱫᱷᱟᱣ ᱜᱮᱞᱮ ᱪᱟᱥᱟ᱾
ᱦᱳᱭ ᱦᱳᱭ ᱟᱫᱚ ᱚᱱᱟ ᱦᱚᱸᱛᱚ ᱡᱟᱦᱟᱸ ᱫᱷᱟᱨᱮ ᱫᱟᱜ ᱡᱚᱛᱚ ᱫᱷᱟᱨᱮ ᱢᱟ ᱫᱟᱜ ᱵᱟᱝ ᱟᱨ ᱦᱳᱭ
ᱚᱱᱟ ᱫᱟᱨᱮ ᱠᱷᱮᱛ ᱵᱟᱹᱱᱩᱜ ᱛᱮ ᱟᱞᱮ ᱦᱚᱸ
ᱱᱟᱯᱟᱭ ᱠᱟᱛᱷᱟ ᱜᱮ ᱟᱨ ᱛᱟᱦᱞᱮ ᱚᱱᱠᱟ ᱫᱚ ᱛᱟᱦᱚᱞᱮ ᱫᱟᱠᱟ ᱠᱚᱦᱚᱸ ᱫᱚ ᱡᱚᱢ ᱵᱟᱲᱟ ᱦᱩᱭᱱᱟ ᱥᱮ ᱟᱹᱣᱨᱤ
ᱫᱟᱠᱟ ᱠᱚᱫᱚ ᱟᱣᱨᱤ ᱡᱚᱢ ᱦᱩᱭᱩᱜᱼᱟ ᱯᱚᱨᱮ ᱡᱚᱢ ᱦᱩᱭᱩᱜᱼᱟ ᱟᱯᱮ ᱠᱚᱫᱚ ᱯᱮ ᱡᱚᱢ ᱠᱮᱫᱟ ᱥᱮ ᱟᱣᱨᱤ
ᱟᱞᱮ ᱠᱚᱦᱚᱸ ᱚᱱᱠᱟ ᱫᱚ ᱟᱹᱣᱨᱤ ᱞᱮ ᱡᱚᱢᱟ, ᱚᱱᱠᱟ ᱦᱟ ᱡᱚᱢ ᱨᱮᱱᱟᱜ ᱚᱠᱛᱚ ᱠᱚ ᱟᱹᱣᱨᱤ ᱦᱩᱭᱩᱜᱼᱟ᱾
ᱦᱩᱸ ᱩᱛᱩ ᱠᱚᱢᱟ ᱟᱣᱨᱤ ᱦᱩᱭᱩᱜ
ᱦᱳᱭ ᱫᱚᱢᱮ ᱞᱚᱜᱚᱱ ᱫᱚ ᱦᱟᱸᱜ ᱵᱟᱝᱞᱮ ᱡᱚᱢᱟ, ᱟᱞᱮ ᱫᱚ ᱚᱱᱠᱟ ᱠᱟᱹᱴᱤᱡ ᱛᱟᱭᱚᱢ ᱧᱚᱜᱚᱜ ᱜᱮᱭᱟᱞᱮ
ᱦᱚ ᱦᱳᱭ᱾
ᱤᱥᱤᱱ ᱵᱟᱥᱟᱝ ᱵᱟᱲᱟ ᱠᱚᱫᱚ ᱡᱟᱱᱤᱡ ᱦᱩᱭ ᱠᱟᱱ ᱛᱟᱯᱮ ᱜᱮᱭᱟ?
ᱤᱥᱤᱱ ᱵᱟᱥᱟᱝ ᱠᱚᱫᱚ ᱟᱹᱨᱤ, ᱢᱟᱱᱮ ᱤᱥᱤᱱ ᱵᱟᱥᱟᱝ ᱫᱚ ᱤᱥᱤᱱ ᱵᱟᱥᱟᱝ ᱫᱟᱭ ᱭᱩ
ᱚ
ᱤᱥᱤᱱ ᱵᱟᱥᱟᱝ ᱫᱚ ᱪᱟᱞᱟᱜ ᱠᱟᱱᱟ᱾
ᱚ ᱦᱳᱭ ᱦᱳᱭ ᱟᱨ ᱛᱟᱦᱚᱞᱮ ᱚᱱᱠᱟ ᱫᱚ ᱩᱛᱩ ᱠᱚᱫᱚ ᱛᱮᱦᱮᱱ ᱪᱮᱫ ᱠᱚᱪᱚᱝ ᱦᱩᱭᱩᱜ ᱠᱟᱱᱟ ᱦᱟᱸᱜ
ᱛᱤᱦᱤᱧ ᱫᱚ ᱩᱛᱩ ᱠᱚᱫᱚ ᱚᱱᱠᱟ ᱫᱚ ᱤᱧ ᱫᱚ ᱵᱟᱹᱧ ᱧᱮᱞ ᱟᱠᱟᱫᱟ ᱛᱚ, ᱫᱟᱠᱟ ᱤᱥᱤᱱ ᱚᱲᱟᱜ ᱥᱮᱫ ᱫᱚ ᱵᱟᱹᱧ ᱪᱟᱞᱟᱣ ᱟᱠᱟᱱᱟ᱾
ᱚ
ᱟᱞᱮ ᱥᱮᱫ ᱫᱚ ᱚᱲᱟᱜ ᱠᱚᱨᱮ ᱫᱚ ᱴᱟᱣᱟᱨ ᱵᱟᱭ ᱧᱟᱢ ᱜᱮᱭᱟ ᱾ᱟᱞᱮ ᱥᱮᱫ ᱫᱚ ᱱᱚᱸᱰᱮ ᱢᱤᱫᱴᱟᱝ ᱢᱟᱪᱟ ᱢᱮᱱᱟᱜᱼᱟ ᱾ᱠᱩᱞᱦᱤ ᱫᱷᱟᱨᱮ ᱨᱮᱜᱮ ᱚᱸᱰᱮ ᱜᱮ ᱫᱩᱲᱩᱵ ᱦᱩᱭ ᱠᱟᱱᱟ᱾
ᱚ ᱚ ᱚ ᱦᱳᱭ ᱦᱳᱭ ᱚᱱᱟ ᱫᱚ ᱵᱤᱨ ᱫᱤᱥᱚᱢ ᱠᱚᱨᱮ ᱫᱚ ᱚᱱᱠᱟ ᱠᱟᱹᱴᱤᱡ ᱴᱟᱣᱟᱨ ᱨᱮᱱᱟᱜ ᱮᱸᱴᱠᱮ ᱴᱚᱸᱲᱮ ᱫᱚ ᱦᱩᱭᱩᱜ ᱜᱮᱭᱟ᱾
ᱦᱮᱸ
ᱦᱳᱭ᱾ ᱟᱨ ᱛᱟᱦᱚᱞᱮ ᱚᱱᱠᱟ ᱫᱚ ᱵᱟᱡᱟᱨ ᱠᱚᱫᱚ ᱦᱟᱸᱜ ᱛᱤᱱᱟᱹᱜ ᱡᱷᱟᱹᱞ ᱨᱮ ᱦᱮᱱᱟᱜ ᱛᱟᱞᱮᱭᱟ?
ᱟᱞᱮ ᱫᱚ ᱵᱟᱡᱟᱨ ᱫᱚ ᱢᱮᱱᱟᱜ ᱛᱟᱞᱮᱭᱟ, ᱱᱚᱝᱠᱟ ᱟᱴ ᱱᱚ ᱠᱤᱞᱳᱢᱤᱴᱟᱨ᱾ ᱥᱟᱺᱜᱤᱧ ᱧᱚᱜ ᱨᱮᱜᱮ ᱟᱨᱠᱤ
ᱚ ᱛᱟᱦᱚᱞᱮ ᱚᱱᱟ ᱵᱟᱡᱟᱨ ᱨᱮᱜᱮ ᱥᱟᱱᱟᱢ ᱞᱮᱠᱟᱱ, ᱡᱤᱱᱤᱥ ᱯᱮ ᱧᱟᱢ ᱜᱮᱭᱟ ᱡᱟᱱᱤᱡ ᱪᱚᱝ
ᱟᱨ ᱡᱟᱦᱟᱸ ᱦᱚᱯᱚᱱ ᱧᱚᱜ ᱢᱳᱲ ᱚᱱᱟ ᱫᱚ ᱥᱩᱨ ᱨᱮᱜᱮ ᱢᱮᱱᱟᱜᱼᱟ ᱢᱟᱱᱮ ᱳᱭ ᱮᱠ, ᱮᱠ ᱠᱤᱞᱳᱢᱤᱴᱟᱨ ᱞᱮᱠᱟ ᱤᱱᱠᱟᱹ ᱥᱟᱺᱜᱤᱧ ᱨᱮ ᱢᱟᱱᱮ ᱦᱚᱯᱚᱱ ᱧᱚᱜ ᱢᱳᱲ ᱟᱨᱠᱤ ᱠᱤ ᱡᱟᱦᱟᱸ ᱵᱚᱞᱛᱮ ᱚᱸᱰᱮ ᱫᱚ ᱢᱟᱱᱮ ᱩᱱᱟᱹᱜ ᱤᱭᱟᱹ ᱡᱤᱱᱤᱥ ᱫᱚ ᱵᱟᱝ ᱧᱟᱢᱚᱜᱼᱟ᱾ ᱢᱟᱱᱮ ᱠᱤᱨᱤᱧ ᱞᱮᱠᱟᱱ ᱛᱮᱱᱟᱜ ᱫᱚ᱾ ᱢᱟᱱᱮ ᱡᱟᱦᱟᱸ ᱠᱚ ᱢᱟᱱᱮ ᱥᱩᱱᱩᱢ ᱥᱟᱥᱟᱝ ᱠᱚᱜᱮ ᱚᱱᱟ ᱠᱚᱜᱮ ᱧᱟᱢᱚᱜ ᱜᱮᱭᱟ᱾
ᱦᱳᱭ ᱦᱳᱭ
ᱦᱳᱭ ᱚᱱᱠᱟ ᱦᱚᱸ ᱟᱞᱮ ᱦᱚᱸ ᱚᱱᱠᱟ ᱜᱮ ᱡᱟᱦᱟᱸ ᱞᱮᱠᱟ ᱟᱯᱮ ᱡᱟᱦᱟᱸ ᱞᱮᱠᱟ ᱟᱴ ᱱᱚ ᱠᱤᱞᱳᱢᱤᱴᱟᱨ ᱪᱟᱞᱟᱜ ᱦᱩᱭᱩᱜ ᱛᱟᱯᱮ᱾ ᱟᱞᱮ ᱦᱚᱸ ᱚᱱᱠᱟ ᱜᱮ ᱟᱞᱮ ᱦᱚᱸ ᱵᱟᱡᱟᱨ ᱠᱷᱚᱱ ᱫᱚ ᱠᱟᱹᱴᱤᱡ ᱢᱟᱱᱮ ᱡᱟᱹᱥᱛᱤ ᱧᱚᱜ ᱜᱮᱞᱮ ᱠᱚᱪᱟ ᱧᱚᱜ ᱜᱮᱭᱟ᱾
ᱚ ᱟᱪᱪᱷᱟ ᱟᱞᱮ ᱞᱮᱠᱟ ᱜᱮ ᱛᱟᱞᱚᱦᱮ ᱵᱟᱝ
ᱦᱳᱭ ᱟᱫᱚ ᱚᱱᱠᱟᱜᱮ ᱟᱯᱮ ᱞᱮᱠᱟ ᱜᱮ, ᱢᱳᱲ ᱦᱚᱸ ᱚᱱᱠᱟ ᱦᱩᱰᱤᱧ ᱧᱚᱜ ᱢᱳᱲ ᱫᱚ ᱢᱮᱱᱟᱜ ᱜᱮᱭᱟ ᱚᱸᱰᱮ ᱢᱟᱱᱮ ᱚᱱᱠᱟ ᱫᱚ ᱡᱚᱢ ᱧᱩ ᱠᱚᱨᱮᱱᱟᱜ ᱠᱤᱨᱤᱧ ᱫᱚ ᱧᱟᱢᱚᱜ ᱜᱮᱭᱟ᱾
ᱦᱮᱸ ᱦᱮᱸ ᱢᱟᱱᱮ ᱱᱟᱥᱛᱟ ᱵᱮᱲᱟ ᱞᱮᱠᱟ ᱟᱨᱠᱤ
ᱦᱳᱭ ᱦᱳᱭ ᱚᱱᱠᱟ ᱢᱟᱱᱮ ᱞᱟᱹᱴᱩ ᱡᱟᱦᱟᱱᱟᱜ ᱠᱚ ᱠᱤᱨᱤᱧ ᱞᱮᱠᱷᱟᱱ ᱫᱚ ᱚᱰᱚᱠᱚᱜ ᱦᱩᱭᱩᱜ ᱛᱟᱞᱮᱭᱟ ᱚᱱᱟ ᱦᱟᱴ ᱠᱤᱞᱳᱢᱤᱴᱟᱨ ᱡᱟᱦᱟᱸ ᱵᱟᱡᱟᱨ ᱦᱮᱱᱟ
ᱦᱩᱸ ᱦᱩᱸ
ᱦᱳᱭ ᱟᱨ ᱛᱟᱦᱚᱞᱮ ᱚᱱᱠᱟ ᱫᱚ ᱦᱚᱸ ᱪᱟᱥᱵᱟᱥ ᱠᱚᱫᱚ ᱛᱟᱦᱞᱮ ᱮᱦᱚᱵ ᱟᱠᱟᱱᱟ ᱯᱮ ᱞᱟᱹᱭ ᱟᱯᱮ᱾ ᱛᱟᱦᱟᱞᱮ ᱛᱤᱱᱟᱹᱜ ᱜᱟᱱ ᱯᱮ ᱪᱟᱥ ᱵᱟᱲᱟ ᱜᱚᱫ ᱠᱮᱭᱟ ᱵᱟᱨᱟ ᱵᱟᱨᱤ ᱠᱚ ᱦᱩᱭ ᱵᱟᱲᱟᱭᱮᱱᱟ ᱥᱮ ᱟᱹᱶᱨᱤᱭᱟ?
ᱱᱚᱜᱼᱚᱭ ᱱᱚᱜᱼᱚᱭ ᱱᱤᱛᱚᱜ ᱞᱮ ᱠᱤᱪᱷᱩ ᱫᱤᱱ ᱫᱷᱚᱨᱮ ᱞᱮ ᱟᱨᱟᱢᱵᱷᱚ ᱟᱠᱟᱫᱟ᱾ ᱴᱩᱠ ᱴᱩᱠ ᱞᱮ ᱠᱟᱹᱢᱤ ᱤᱫᱤᱭᱮᱫᱟ᱾
ᱦᱳᱭ ᱦᱳᱭ ᱟᱫᱚ ᱚᱱᱠᱟᱜᱮ ᱠᱟᱹᱴᱤᱡ ᱠᱟᱹᱴᱤᱡ ᱛᱮ ᱠᱟᱹᱢᱤ ᱚᱱᱠᱟ ᱢᱟᱲᱟᱝ ᱤᱫᱤ ᱠᱟᱜ ᱠᱷᱟᱱ ᱛᱟᱭᱚᱢ ᱛᱮ ᱟᱞᱜᱟ ᱧᱚᱜᱚᱜᱼᱟ᱾
ᱟᱨ ᱟᱯᱮ ᱫᱚ ᱛᱟᱦᱚᱞᱮ ᱚᱱᱟ ᱫᱟᱜ ᱥᱮᱨᱢᱟ ᱡᱟᱹᱲᱤ ᱜᱮᱯᱮ ᱠᱚᱭᱚᱜ ᱠᱟᱫᱟ ᱵᱟᱝ?
ᱦᱳᱭ ᱚᱱᱟᱜᱮ ᱟᱨ ᱮᱴᱟᱜ ᱥᱮᱱ ᱦᱚᱸ ᱵᱟᱝᱞᱮ ᱠᱟᱹᱢᱤ ᱫᱟᱲᱮᱭᱟᱜ ᱠᱟᱱᱟ ᱚᱱᱟ ᱥᱮᱨᱢᱟ ᱫᱟᱜ ᱛᱮ
ᱚ ᱦᱳᱭ ᱦᱳᱭ
ᱟᱨ ᱱᱤᱛᱚᱜ ᱨᱚᱦᱚᱭ ᱵᱟᱲᱟ ᱦᱚᱸᱛᱚ ᱮᱴᱟᱜ ᱥᱮᱫ ᱠᱟᱹᱢᱤ ᱪᱟᱞᱟᱜ ᱦᱚᱸᱛᱚ ᱵᱟᱭ ᱜᱟᱱᱚᱜ ᱠᱟᱱᱟ ᱥᱮ
ᱦᱩᱸᱦᱩᱸ
ᱦᱳᱭ ᱱᱚᱣᱟ ᱟᱨ, ᱱᱚᱣᱟ ᱵᱟᱜᱤ ᱦᱚᱴᱚᱣᱟᱜ ᱦᱚᱸ ᱛᱚ ᱵᱟᱭ ᱜᱟᱱᱚᱜ ᱠᱟᱱᱟ ᱥᱮ ᱱᱚᱣᱟ ᱨᱚᱦᱚᱭ ᱚᱠᱛᱚ ᱨᱮᱜᱮ ᱨᱚᱦᱚᱭ ᱠᱟᱜ ᱦᱩᱭᱩᱜᱼᱟ᱾
ᱦᱳᱭ
ᱟᱫᱚ ᱚᱱᱠᱟᱜᱮ ᱚᱠᱛᱚ ᱠᱚ ᱦᱚᱸ ᱢᱩᱪᱟᱹᱫ ᱦᱤᱡᱩᱜ ᱠᱟᱱᱟ ᱚᱱᱠᱟ ᱜᱮ ᱟᱨᱦᱚᱸ ᱛᱟᱭᱚᱢ ᱫᱟᱨᱟᱢ ᱨᱚᱯᱚᱲ ᱦᱩᱭᱩᱜᱼᱟ᱾
ᱦᱳᱭ ᱚᱵᱚᱥᱥᱚᱭ
ᱦᱳᱭ ᱦᱳᱭ ᱦᱳᱭ